ᱦᱮᱸ ᱜᱚᱝᱠᱮ ᱛᱚᱵᱮ ᱦᱚᱸᱜᱼᱚᱱᱰᱮ ᱠᱟᱹᱴᱤᱡ ᱞᱟᱝ ᱜᱚᱞᱯᱚᱜ ᱠᱟᱱ ᱛᱟᱦᱮᱱᱟ ᱡᱟᱦᱟᱸ ᱫᱚ ᱤᱧ ᱞᱟᱹᱭᱮᱫ ᱛᱟᱦᱮᱱᱟ ᱡᱮ ᱦᱚᱜᱼᱚᱭ ᱦᱳᱲᱳ ᱵᱚᱱ ᱤᱨᱟ ᱦᱮᱸᱥᱮ ᱚᱠᱚᱭ ᱠᱚᱫᱚ ᱠᱚᱛᱮ ᱵᱚᱱ ᱤᱨᱟ ᱢᱟᱱᱮ ᱤᱨ ᱥᱚᱢᱮᱛ ᱚᱱᱟᱜᱮ ᱦᱳᱲᱳ ᱡᱷᱟᱹᱲᱤ ᱦᱮᱸ ᱥᱮ ᱚᱠᱚᱭ ᱠᱚᱫᱚ ᱢᱮᱨᱚᱢ ᱢᱮᱱᱟᱜ ᱠᱚᱛᱟ ᱵᱚᱱ ᱥᱮ ᱥᱮ ᱰᱟᱝᱨᱟ ᱠᱚ ᱢᱮᱱᱟᱜ ᱠᱷᱟᱹᱛᱤᱨ ᱠᱚᱛᱮ ᱟᱵᱚᱣᱟᱜ ᱵᱩᱥᱩᱜ ᱫᱚᱨᱠᱟᱨᱟ ᱚᱱᱟ ᱠᱷᱟᱹᱛᱤᱨ ᱛᱮ ᱟᱵᱚ ᱱᱤᱡᱮᱜᱮ ᱦᱮᱞᱟᱣ ᱠᱟᱛᱮᱜ ᱦᱳᱲᱳ ᱠᱚᱵᱚᱱ ᱤᱨᱟ ᱦᱮᱸᱥᱮ ᱟᱫᱚ ᱢᱩᱱᱤᱥ ᱛᱮᱦᱚᱸ ᱵᱚᱱ ᱤᱨ ᱦᱚᱪᱚᱭᱟ ᱥᱮ ᱟᱵᱚ ᱜᱮᱵᱚᱱ ᱤᱨᱟ ᱦᱮᱸᱥᱮ ᱟᱫᱚ ᱦᱚᱜ-ᱚᱭ ᱤᱨ ᱤᱨ ᱢᱟᱲᱟᱝ ᱨᱮ ᱦᱚᱜᱼᱚᱭ ᱦᱳᱲᱳ ᱠᱚᱫᱚ ᱵᱚᱱ ᱜᱤᱛᱤᱡᱟ ᱦᱮᱸ ᱥᱮ ᱚᱱᱟ ᱜᱤᱛᱤᱡ ᱨᱮᱭᱟᱜ ᱠᱟᱨᱚᱱ ᱫᱚ ᱦᱳᱭᱳᱜ ᱠᱟᱱᱟ, ᱦᱚᱜ-ᱚᱭ ᱢᱮᱫ ᱠᱚᱨᱮ ᱚᱱᱟ ᱦᱳᱲᱳ ᱠᱚᱛᱮ ᱟᱞᱚ ᱵᱚᱱ ᱵᱟᱡᱟᱜ ᱢᱟ ᱥᱮ ᱟᱨᱚ ᱡᱟᱦᱟᱸ ᱫᱚ ᱜᱤᱛᱤᱡ ᱠᱟᱛᱮ ᱫᱚ ᱵᱷᱟᱜᱮ ᱞᱮᱠᱟ ᱡᱩᱫᱤ ᱦᱳᱲᱳ ᱜᱟᱫᱮᱞ ᱛᱟᱞᱟᱨᱮ ᱵᱤᱧ ᱛᱮᱱᱟᱜ ᱡᱟᱦᱟᱱᱤᱡ ᱚᱝᱠᱟᱱ ᱵᱤᱯᱚᱛ ᱞᱮᱠᱟᱱᱤᱡ ᱮ ᱡᱟᱦᱟᱸᱭ ᱫᱚ ᱛᱟᱦᱮᱱ ᱟᱹᱜᱩᱭᱟ ᱠᱤᱪᱷᱩ ᱠᱤᱪᱷᱩ ᱫᱚ ᱡᱮᱢᱚᱱ ᱴᱟᱴᱠᱟ ᱧᱮᱞ ᱧᱟᱢᱚᱜ ᱢᱟ ᱦᱮᱸᱥᱮ ᱚᱱᱟ ᱠᱷᱟᱹᱛᱤᱨ ᱦᱚᱸᱵᱚᱱ ᱜᱤᱛᱤᱡ ᱜᱮᱭᱟ ᱟᱨ ᱵᱤᱧ ᱠᱤᱫᱤᱧ ᱢᱟ ᱢᱮᱱᱟᱜ ᱢᱟ ᱢᱮᱱᱟᱜ ᱠᱟᱜ ᱠᱚᱜᱮᱭᱟ ᱟᱫᱚ ᱦᱚᱜᱼᱚᱝᱠᱟ ᱫᱚ ᱟᱯᱮ ᱫᱚ ᱦᱚᱜᱼᱚᱭ ᱜᱟᱲᱤ ᱠᱚᱛᱮᱯᱮ ᱤᱨ ᱦᱚᱪᱚᱭᱟᱥᱮ ᱥᱮ ᱦᱚᱸᱜᱼᱚᱭ ᱢᱩᱱᱤᱥ ᱠᱚᱣᱟ ᱯᱮ ᱟᱨ ᱦᱚᱸᱜᱼᱚᱱᱟ ᱠᱚᱫᱚ ᱡᱩᱫᱤ ᱢᱩᱱᱤᱥ ᱠᱚᱣᱟᱯᱮ ᱛᱚ ᱦᱚᱜ-ᱚᱭ ᱦᱳᱲᱳ ᱠᱚᱫᱚ ᱯᱮ ᱟᱯᱮ ᱥᱮᱫ ᱫᱚᱯᱮ ᱜᱤᱛᱤᱡ ᱦᱚᱪᱚᱭᱟ ᱥᱮ ᱵᱟᱝ ᱰᱟᱝ ᱠᱚᱛᱮ ᱟᱨᱯᱮ ᱤᱨ ᱜᱮᱭᱟ ᱥᱮ ᱵᱟᱝ
ᱦᱳᱭ ᱟᱹᱰᱤ, ᱟᱹᱰᱤ ᱵᱷᱟᱞᱮ ᱠᱩᱠᱞᱤ ᱵᱤᱱ ᱫᱚᱦᱚ ᱠᱟᱜᱼᱟ ᱦᱳᱭ ᱥᱮ ᱟᱫᱚ ᱡᱟᱦᱟᱸ ᱤᱨᱵᱤᱱ ᱞᱟᱹᱭᱮᱜᱼᱟ ᱜᱚᱢᱠᱮ ᱱᱚᱣᱟ ᱤᱭᱟᱹ ᱫᱚ ᱦᱳᱭᱳᱜ ᱠᱟᱱᱟ ᱪᱮᱫᱠᱟ ᱯᱚᱨᱤᱥᱛᱷᱤᱛᱤ ᱥᱮ ᱪᱮᱫᱠᱟ ᱡᱟᱭᱜᱟ ᱱᱚᱣᱟ ᱩᱯᱚᱨᱮ ᱱᱤᱨᱵᱷᱚᱨᱟᱭ ᱦᱳᱭ ᱟᱫᱚ ᱯᱚᱨᱤᱥᱛᱤᱛᱤ ᱫᱚ ᱪᱮᱫ ᱞᱮᱠᱟ ᱡᱚᱫᱤ ᱡᱟᱦᱟᱸ ᱠᱚᱨᱮ ᱫᱟᱜ ᱮᱢᱟᱱ ᱠᱮᱫ ᱜᱮᱭᱟᱭ ᱦᱳᱭᱥᱮ ᱛᱚ ᱚᱱᱟ ᱠᱚᱨᱮ ᱫᱚ ᱚᱱᱟ ᱦᱳᱭ ᱚᱱᱟ ᱠᱚᱨᱮ ᱫᱚ ᱤᱨ ᱤᱨ ᱜᱟᱹᱰᱤ ᱫᱚ ᱵᱟᱝ ᱪᱟᱞᱟᱣ ᱫᱟᱲᱮᱜ ᱜᱮᱭᱟ ᱛᱚ ᱚᱱᱟ ᱠᱚ ᱡᱟᱭᱜᱟ ᱫᱚ ᱛᱤ ᱛᱮᱜᱮ ᱞᱮ ᱤᱨ ᱜᱮᱭᱟ ᱟᱨ ᱢᱟᱱᱮ ᱯᱚᱨᱤᱥᱛᱷᱤᱛᱤ ᱱᱚᱜᱼᱚ ᱱᱚᱝᱠᱟᱜᱮ ᱠᱤᱪᱷᱩ ᱥᱚᱢᱚᱭ ᱫᱚ ᱱᱚᱝᱠᱟ ᱜᱮ ᱛᱟᱦᱮᱱ ᱜᱮᱭᱟ ᱯᱚᱨᱤᱥᱛᱷᱤᱛᱤ ᱠᱚ ᱡᱮ ᱚᱱᱮ ᱚᱱᱠᱟ ᱫᱟᱜᱮᱫ ᱜᱮ ᱟᱨ ᱛᱟᱦᱚᱞᱮ ᱚᱱᱟ ᱫᱚ ᱤᱭᱟᱹ ᱠᱚᱫᱚ ᱵᱟᱝ ᱦᱩᱭ ᱞᱮᱱ ᱜᱮᱭᱟ ᱦᱳᱭᱥ ᱢᱟᱱᱮ ᱢᱮᱥᱤᱱ ᱠᱚ ᱵᱟᱝ ᱪᱟᱞᱟᱜ ᱜᱮᱭᱟ ᱟᱨ ᱚᱱᱟ ᱞᱚᱥᱚᱫ ᱨᱮᱫᱚ ᱞᱟᱜᱟ ᱠᱚ ᱵᱟᱝ ᱜᱟᱱᱚᱜ ᱜᱮᱭᱟ ᱦᱳᱭᱥᱮ
ᱦᱳᱭ
ᱚᱱᱟ ᱠᱷᱟᱹᱛᱤᱨ ᱜᱮ ᱟᱫᱚ ᱥᱤ ᱠᱚᱫᱚ ᱮ ᱢᱟᱱᱮ ᱤᱨ ᱤᱨ ᱠᱚᱫᱚ ᱵᱟᱝ ᱜᱟᱱᱚᱜ ᱜᱮᱭᱟ ᱢᱟᱱᱮ ᱤᱭᱟᱹ ᱛᱤ ᱛᱮᱫᱚ ᱢᱟᱱᱮ ᱜᱟᱹᱰᱤ ᱛᱮᱫᱚ ᱟᱨᱠᱤ ᱦᱳᱭ ᱟᱫᱚ, ᱱᱚᱣᱟ ᱚᱱᱟ ᱠᱚ ᱡᱟᱭᱜᱟ ᱜᱮ ᱟᱨ ᱡᱟᱦᱟᱸ ᱡᱟᱭᱜᱟ ᱠᱚ ᱦᱳᱭᱳᱜ ᱠᱟᱱᱟ ᱚᱲᱟᱜ ᱠᱷᱚᱱ ᱠᱟᱹᱡ ᱥᱩᱨ ᱧᱚᱜ ᱜᱮᱭᱟ ᱦᱳᱭ ᱚᱱᱟ ᱠᱚ ᱡᱟᱭᱜᱟ ᱫᱚ ᱢᱟᱱᱮ ᱤᱨ ᱤᱨ ᱠᱟᱛᱮᱫ ᱜᱮᱞᱮ ᱟᱹᱜᱩᱭ ᱜᱮᱭᱟ ᱦᱳᱭ ᱥᱮ ᱟᱨ ᱟᱨ ᱦᱳᱭ ᱟᱨ ᱦᱮᱸ ᱥᱮ ᱢᱟᱱᱮ ᱥᱚᱢᱚᱭ ᱨᱮ ᱟᱫᱚ ᱪᱮᱫ ᱞᱮᱠᱟ ᱞᱮ ᱧᱮᱞ ᱜᱮᱭᱟ ᱦᱚᱭᱛᱚ ᱡᱟᱦᱟᱸ ᱠᱚᱨᱮ ᱠᱚ ᱤᱨ ᱫᱟ ᱦᱳᱭ ᱡᱟᱦᱟᱸ ᱠᱚ ᱜᱮ ᱠᱚ ᱤᱨ ᱫᱟᱠᱚ ᱢᱟᱱᱮ ᱪᱮᱥᱴᱟ ᱦᱩᱭᱩᱜᱼᱟ ᱡᱟᱛᱮ ᱩᱱᱠᱩ ᱥᱟᱝᱛᱮ ᱥᱮ ᱚᱱᱟ ᱮ ᱢᱟᱱᱮ ᱚᱱᱟ ᱥᱳᱢᱳᱭ ᱜᱮ ᱢᱟᱱᱮ ᱠᱟᱹᱡ ᱥᱳᱢᱳᱭ ᱠᱚ ᱧᱮᱞ ᱠᱟᱛᱮᱜ ᱚᱱᱟ ᱛᱟᱠ ᱨᱮ ᱤᱨ ᱞᱮᱠᱷᱟᱱ ᱠᱟᱹᱡ ᱵᱷᱟᱹᱜᱮ ᱠᱚᱜᱼᱟ ᱪᱮᱫᱟᱜ ᱥᱮ ᱡᱮ ᱦᱚᱲ ᱡᱩᱫᱤ ᱠᱚ ᱤᱨᱟ ᱛᱚ ᱡᱟᱦᱟᱸᱭ ᱵᱤᱧ ᱠᱤᱫᱤᱧ ᱠᱚ ᱡᱟᱦᱟᱸᱭ ᱠᱚ ᱧᱟᱢᱚᱜ ᱠᱟᱱᱟ ᱩᱱᱠᱩ ᱫᱚ ᱚᱱᱟ ᱡᱟᱦᱟᱸ ᱵᱟᱝ ᱤᱨ ᱠᱷᱮᱛ ᱨᱮ ᱜᱮ ᱵᱮᱥᱤ ᱠᱚ ᱦᱤᱡᱩᱜ ᱠᱟᱱᱟ ᱟᱨᱠᱤ ᱦᱳᱭᱥᱮ ᱛᱚ ᱪᱮᱥᱴᱟ ᱦᱳᱭᱳᱜᱼᱟ ᱡᱟᱛᱮ ᱦᱚᱲ ᱥᱟᱝ ᱛᱟᱞ ᱢᱮᱞᱟᱣ ᱠᱟᱛᱮ ᱢᱤᱫ ᱛᱮ ᱤᱨ ᱪᱟᱵᱟ ᱨᱮᱱᱟᱜ
ᱦᱳᱭ ᱜᱚᱝᱠᱮ ᱱᱚᱣᱟ ᱠᱟᱛᱷᱟ ᱫᱚ ᱡᱚᱛᱷᱟᱛ ᱠᱟᱛᱷᱟ ᱵᱮᱱ ᱞᱟᱹᱭ ᱠᱟᱜᱼᱟ ᱡᱮ ᱡᱩᱫᱤ ᱚᱱᱟᱴᱟᱜ ᱠᱷᱮᱛ ᱨᱮᱠᱚ ᱛᱟᱦᱮᱱᱟ ᱛᱚ ᱱᱤᱭᱟᱹᱴᱟᱜ ᱠᱷᱮᱛᱨᱮ ᱨᱮᱠᱚ ᱦᱮᱡ ᱫᱟᱲᱮᱭᱟᱜᱼᱟ ᱡᱩᱫᱤ ᱢᱤᱫ ᱛᱮ ᱵᱩᱱ ᱤᱨᱟ ᱛᱟᱦᱮᱱ ᱠᱷᱟᱱ ᱫᱚ ᱩᱱᱠᱩ ᱫᱚ ᱥᱟᱺᱜᱤᱧ ᱥᱮᱫ ᱠᱚ ᱫᱟᱹᱲᱟ ᱡᱚᱛᱷᱟᱛ ᱠᱟᱛᱷᱟ ᱠᱟᱱᱟ ᱜᱚᱝᱠᱮ ᱛᱚᱵᱮ ᱦᱚᱜᱼᱚᱭ ᱜᱚᱝᱠᱮ ᱮ ᱢᱤᱫᱴᱮᱱ ᱠᱩᱠᱞᱤ ᱛᱟᱦᱮᱸ ᱠᱟᱱᱟ ᱛᱚᱵᱮ ᱟᱵᱮᱱ ᱫᱚ ᱦᱚᱜ-ᱚᱭ ᱦᱩᱲᱩ ᱤᱨᱚᱜ ᱠᱚᱫᱚᱵᱮᱱ ᱵᱟᱰᱟᱭ ᱜᱮᱭᱟ ᱥᱮ ᱵᱟᱝᱟ
ᱦᱳᱲᱳ ᱤᱨᱚᱜ ᱠᱚᱫᱚ ᱚᱱᱠᱟ ᱫᱚ ᱴᱷᱤᱠ ᱴᱷᱟᱠ ᱫᱚ ᱵᱟᱹᱞᱤᱧ ᱵᱟᱲᱟᱭ ᱜᱮᱭᱟ ᱚᱱᱠᱟ ᱦᱳᱲᱳ ᱟᱫᱚ ᱵᱟᱹᱞᱤᱧ ᱪᱟᱞᱟᱣ ᱵᱟᱲᱟ ᱟᱠᱟᱱᱟ ᱦᱳᱭᱥᱮ ᱟᱫᱚ ᱜᱚᱢᱠᱮ ᱱᱚᱣᱟ ᱡᱟᱦᱟᱸ ᱵᱤᱱ ᱞᱟᱹᱭᱮᱫ ᱛᱟᱦᱮᱸᱫ ᱡᱟᱦᱟᱸ ᱵᱟᱥ ᱮᱢ ᱟᱨᱠᱤ
ᱦᱳᱭ ᱜᱚᱝᱠᱮ
ᱱᱚᱣᱟ ᱵᱟᱥ ᱮᱢ ᱠᱚᱫᱚᱞᱤᱧ ᱵᱟᱲᱟᱭ ᱜᱮᱭᱟ ᱟᱨᱠᱤ ᱦᱳᱭ ᱢᱟᱱᱮ ᱡᱟᱦᱟᱸ ᱡᱟᱦᱟᱸ ᱵᱤᱱ ᱞᱟᱹᱭ ᱫᱟᱲᱟ ᱚᱱᱟ ᱢᱟᱫ ᱟᱛᱮᱫ ᱦᱳᱭᱥᱮ ᱢᱟᱫ ᱟᱛᱮᱜ ᱡᱟᱦᱟᱸ ᱫᱟᱨᱮ ᱡᱟᱦᱟᱸ ᱵᱚᱱ ᱜᱤᱛᱤᱡ-ᱟ ᱟᱨᱠᱤ ᱚᱱᱟᱫᱚ ᱟᱯᱮ ᱥᱮᱫ ᱫᱚ ᱪᱮᱫ ᱞᱮᱠᱟ ᱠᱚ ᱞᱟᱹᱭᱟ ᱵᱟᱹᱞᱤᱧ ᱵᱟᱲᱟᱭᱟ ᱠᱤᱱᱛᱩ ᱟᱞᱮ ᱥᱮᱫ ᱫᱚ ᱚᱱᱟ ᱫᱚ ᱢᱟᱱᱮ ᱵᱟᱸᱥ ᱮᱢ ᱠᱚ ᱞᱟᱹᱭ ᱜᱮᱭᱟ ᱟᱨᱠᱤ ᱦᱳᱭᱥᱮ ᱟᱨ ᱟᱫᱚ ᱱᱟᱜ ᱠᱷᱟᱱ ᱚᱱᱟ ᱡᱟᱦᱟᱸ ᱚᱱᱟ ᱠᱚᱵᱚᱱ ᱮᱢ ᱫᱟ ᱚᱱᱟ ᱮᱢ ᱫᱚ ᱡᱟᱦᱟᱸ ᱚᱱᱟ ᱡᱚᱛᱷᱟᱛ ᱠᱟᱛᱷᱟ ᱵᱤᱱ ᱞᱟᱹᱭ ᱟᱠᱟᱜᱼᱟ ᱡᱮ ᱚᱱᱟ ᱫᱚ ᱢᱮᱫ ᱨᱮ ᱟᱞᱚ ᱪᱩᱵᱟᱹᱜᱚᱜ ᱢᱟ ᱚᱱᱟ ᱠᱷᱟᱛᱤᱨ ᱢᱟᱱᱮ ᱚᱱᱟ ᱠᱷᱟᱹᱛᱤᱨ ᱵᱚᱱ ᱢᱟᱱᱮ ᱫᱟᱨᱮ ᱵᱚᱱ ᱦᱮᱞᱟᱣ ᱜᱮᱭᱟ ᱦᱳᱭ ᱥᱮ
ᱦᱳᱭ
ᱟᱨ ᱛᱟᱦᱚᱞᱮ ᱟᱞᱮ ᱥᱮᱫ ᱫᱚ ᱡᱮᱢᱚᱱ ᱱᱚᱝᱠᱟ ᱵᱤᱧ ᱠᱤᱫᱤᱧ ᱠᱚ ᱫᱚᱢᱮ ᱠᱚ ᱧᱟᱢᱚᱜ ᱜᱮᱭᱟ ᱛᱚ ᱟᱯᱮ ᱥᱮᱫ ᱫᱚᱠᱚ ᱧᱟᱢᱚᱜ ᱜᱮᱭᱟ ᱥᱮ ᱵᱟᱝ ᱟᱨ ᱵᱮᱯᱟᱨᱴᱟᱜ ᱦᱳᱭᱳᱜ ᱠᱟᱱᱟ ᱟᱫᱚ ᱱᱚᱣᱟ ᱡᱟᱦᱟᱸ ᱦᱳᱲᱳ ᱠᱚᱞᱮ ᱤᱨ ᱫᱟ ᱦᱳᱭᱥᱮ ᱱᱚᱣᱟ ᱦᱳᱲᱳ ᱡᱟᱦᱟᱸ ᱛᱤ ᱛᱮᱞᱮ ᱤᱨ ᱫᱟ ᱱᱚᱣᱟ ᱠᱚᱫᱚ ᱮᱠᱫᱚᱢ ᱚᱲᱟᱜ ᱞᱮ ᱟᱹᱜᱩ ᱩᱛᱟᱹᱨ ᱮᱫᱟ ᱦᱳᱭ ᱟᱹᱜᱩ ᱩᱛᱟᱹᱨ ᱦᱩᱭᱩᱜ ᱠᱟᱱᱟ ᱪᱮᱫᱟᱜ ᱥᱮ ᱱᱚᱣᱟ ᱢᱟᱱᱮ ᱵᱮᱥᱤ ᱛᱟᱦᱮᱸ ᱞᱮᱱᱠᱷᱟᱱ ᱚᱱᱟᱨᱮ ᱚᱱᱟ ᱚᱱᱟ ᱢᱟᱱᱮ ᱚᱱᱟ ᱨᱮᱦᱚᱸ ᱚᱱᱮ ᱵᱤᱧ ᱠᱚ ᱥᱚᱜᱮᱜ ᱠᱟᱱᱟ ᱦᱳᱭᱥᱮ ᱟᱨ ᱟᱨ ᱢᱟᱱᱮ ᱚᱱᱟ ᱠᱚ ᱥᱚᱜᱮᱜ ᱠᱟᱱᱟ ᱠᱚ ᱵᱤᱧ ᱠᱚ ᱟᱨ ᱡᱟᱦᱟᱸ ᱤᱭᱟᱹ ᱜᱚᱢᱠᱮ ᱱᱚᱣᱟ ᱡᱷᱚᱛᱚ ᱡᱷᱚᱛᱚ ᱢᱟᱱᱮ ᱤᱭᱟᱹᱛᱮ ᱥᱤ ᱞᱮᱠᱷᱟᱱ ᱛᱚ ᱟᱨ ᱵᱟᱝ ᱦᱩᱭᱩᱜᱼᱟ ᱢᱟᱱᱮ ᱢᱮᱥᱤᱱ ᱛᱮ ᱥᱤ ᱢᱟᱱᱮ ᱤᱨ ᱞᱮᱠᱷᱟᱱ ᱫᱚ ᱢᱟᱱᱮ ᱡᱟᱦᱟᱸ ᱠᱷᱮᱛ ᱠᱚᱨᱮ ᱡᱟᱦᱟᱸᱟ ᱤᱭᱟᱹ ᱠᱚ ᱦᱮᱱᱟᱜ ᱠᱚᱣᱟ ᱱᱚᱣᱟ ᱜᱟᱹᱭ ᱰᱟᱝᱨᱤ ᱠᱚ ᱥᱮ ᱱᱩᱠᱩ ᱡᱚᱢ ᱞᱟᱹᱜᱤᱫ ᱛᱚ ᱠᱷᱚᱲ ᱠᱚ ᱫᱚᱦᱚ ᱦᱩᱭᱩᱜ ᱜᱮᱭᱟ ᱟᱨ ᱟᱨ ᱥᱮ ᱱᱚᱣᱟᱜ ᱡᱟᱦᱟᱸ ᱤᱭᱟᱹ ᱢᱟᱱᱮ ᱚᱲᱟᱜ ᱨᱮᱱᱟᱜ ᱡᱟᱦᱟᱸ ᱪᱟᱞ ᱠᱚ ᱠᱷᱚᱲ ᱪᱟᱞ ᱠᱚ ᱦᱮᱱᱟᱜ ᱛᱟᱵᱚᱱᱟ ᱱᱚᱣᱟ ᱠᱚ ᱫᱟᱵ ᱜᱮᱭᱟ ᱦᱳᱭ ᱥᱮ ᱱᱚᱣᱟ ᱠᱚ ᱫᱟᱵ ᱞᱟᱹᱜᱤᱫ ᱦᱚᱸ ᱠᱷ ᱠᱚ ᱫᱚᱨᱠᱟᱨ ᱜᱮᱭᱟ ᱚᱱᱟᱛᱮ ᱡᱷᱚᱛᱚ ᱤᱭᱟᱹ ᱠᱚᱫᱚ ᱵᱟᱞᱮ ᱤᱨ ᱜᱮᱭᱟ ᱛᱤ ᱛᱮ ᱢᱟᱱᱮ ᱤᱭᱟᱹ ᱢᱮᱥᱤᱱ ᱛᱮᱫᱚ ᱛᱤ ᱛᱮᱦᱚᱸᱞᱮ ᱤᱨ ᱟᱨᱠᱤ ᱛᱟᱦᱮ ᱟᱨ ᱟᱯᱮ ᱥᱮᱫ ᱫᱚ ᱪᱮᱫ ᱞᱮᱠᱟ
ᱜᱚᱢᱠᱮ ᱟᱹᱞᱤᱧ ᱢᱟ ᱢᱟᱲᱟᱝ ᱨᱮᱜᱮᱞᱤᱧ ᱞᱟᱹᱭ ᱠᱮᱫ ᱡᱮ ᱚᱠᱟ ᱞᱮᱠᱟᱞᱮ ᱤᱨ ᱟ ᱟᱫᱚ
ᱟ
ᱢᱟᱞᱤᱧ ᱞᱟᱹᱭ ᱠᱮᱫᱮᱜ ᱡᱮ ᱟᱞᱮ ᱫᱚ ᱱᱚᱜ ᱢᱩᱱᱤᱥ ᱠᱚᱜᱮᱞᱮ ᱞᱟᱜᱟᱣ ᱠᱚᱣᱟ ᱥᱟᱶᱛᱮ ᱰᱟᱝᱨᱤ ᱢᱮᱨᱚᱢ ᱢᱮᱱᱟᱜ ᱠᱷᱟᱹᱛᱤᱨ ᱛᱮ ᱢᱩᱱᱤᱥ ᱠᱚᱞᱮ ᱞᱟᱜᱟᱣ ᱠᱚ ᱛᱟᱦᱮᱸᱱᱟ ᱟᱞᱮ ᱦᱚᱲ ᱜᱮᱞᱮ ᱤᱨ ᱛᱟᱦᱟᱱᱟ ᱟᱨ ᱡᱟᱦᱟᱸ ᱫᱚ ᱤᱨ ᱠᱟᱛᱮᱫ ᱟᱞᱮ ᱜᱮᱞᱮ ᱤᱨᱟᱢ ᱠᱟᱜᱼᱟ ᱜᱟᱹᱰᱤ ᱠᱚ ᱛᱮᱫ ᱫᱚ ᱵᱟᱞᱮ ᱞᱟᱜᱟᱣᱟ ᱟᱫᱚ ᱦᱚᱸᱜᱼᱚᱭ ᱡᱟᱦᱟᱸ ᱫᱚ ᱵᱟᱹᱭᱦᱟᱹᱲ ᱵᱟᱹᱭᱦᱟᱹᱲ ᱠᱷᱮᱛ ᱠᱚ ᱢᱮᱱᱟᱜ ᱟᱠᱟᱫ ᱡᱟᱦᱟᱸ ᱫᱚ ᱫᱟᱜ ᱛᱟᱦᱮᱱ ᱜᱮᱭᱟ ᱚᱱᱟ ᱠᱚᱨᱮ ᱫᱚ ᱢᱮᱥᱤᱱ ᱫᱚ ᱞᱟᱜᱟᱣ ᱦᱩᱭᱩᱜ ᱜᱮᱭᱟ ᱚᱱᱟ ᱠᱚᱨᱮ ᱫᱚ ᱠᱟᱹᱴᱤᱡ ᱵᱟᱝᱠᱷᱟᱱ ᱫᱚ ᱚᱱᱠᱟᱛᱮ ᱵᱟᱭ ᱵᱟᱛᱟᱨᱚᱜᱼᱟ ᱥᱮ ᱟᱫᱚ ᱜᱚᱢᱠᱮ ᱠᱟᱛᱷᱟ ᱠᱚ ᱠᱟᱹᱴᱤᱡ ᱢᱟᱲᱟᱝ ᱥᱮᱫ ᱤᱧ ᱤᱫᱤᱭᱮᱫᱟ
ᱟᱪᱪᱷᱟ
ᱚᱱᱟ ᱫᱚ ᱡᱟᱦᱟᱸᱤᱧ ᱞᱟᱹᱭ ᱠᱮᱭᱟ ᱦᱩᱲᱩ ᱠᱷᱮᱛ ᱠᱚᱨᱮ ᱫᱚ ᱡᱟᱦᱟᱸ ᱫᱚ ᱞᱚᱥᱚᱜ ᱞᱚᱥᱚᱫ ᱥᱮ ᱫᱟᱜ ᱫᱟᱜ ᱠᱷᱮᱫ ᱛᱟᱦᱮᱱᱟ ᱚᱸᱰᱮ ᱜᱮ ᱢᱮᱥᱤᱱ ᱫᱚ ᱞᱟᱜᱟᱜᱼᱟ ᱵᱟ ᱵᱷᱟᱠᱤ ᱢᱩᱱᱤᱥ ᱜᱮᱞᱮ ᱞᱟᱜᱟᱣ ᱠᱚᱣᱟ ᱟᱫᱚ ᱟᱞᱤᱧ ᱦᱚᱸ ᱦᱩᱲᱩ ᱤᱨ ᱨᱮᱫᱚᱧ ᱵᱟᱰᱟᱭ ᱟᱧ ᱵᱟᱰᱟᱭ ᱜᱮᱭᱟ ᱤᱨ ᱠᱟᱜ ᱜᱮᱭᱟᱞᱤᱧ ᱟᱫᱚ ᱠᱟᱛᱷᱟ ᱞᱟᱦᱟ ᱥᱮᱫ ᱞᱤᱧ ᱞᱟᱹᱭᱫᱟ ᱠᱟᱛᱷᱟ ᱫᱚ ᱱᱚᱝᱠᱟ ᱠᱟᱱᱟ ᱦᱚᱸᱜᱼᱚᱭ ᱟᱵᱮᱱ ᱫᱚᱜᱚᱭ ᱦᱩᱲᱩ ᱛᱚᱞ ᱦᱮᱸᱥᱮ ᱦᱳᱲᱩ ᱛᱚᱞ ᱫᱚ ᱟᱵᱮᱱ ᱵᱮᱱ ᱦᱮᱞᱟᱣ ᱠᱟᱱᱟ ᱥᱮ ᱵᱟᱝ ᱟᱨ ᱟᱯᱮ ᱥᱮᱫ ᱫᱚ ᱚᱠᱟᱞᱮᱠᱟ ᱦᱩᱲᱩ ᱠᱚ ᱛᱚᱞᱟ ᱟᱞᱮ ᱥᱮᱫ ᱫᱚ ᱜᱚᱝᱠᱮ ᱱᱚᱜᱼᱚᱭ ᱮᱸ ᱨᱮᱵᱮᱫ ᱛᱚᱞ ᱦᱚᱸᱠᱚ ᱛᱚᱞ ᱜᱮᱭᱟ ᱥᱮ ᱦᱩᱞᱟᱹ ᱛᱚᱞ ᱦᱚᱸᱠᱚ ᱛᱚᱞ ᱜᱮᱭᱟ ᱦᱮᱸᱥᱮ ᱟᱨ ᱚᱱᱟ ᱥᱟᱶᱛᱮ ᱡᱟᱦᱟᱸ ᱫᱚ ᱢᱤᱫ ᱜᱟᱫᱮᱞ ᱦᱚᱸᱠᱚ ᱠᱚᱨᱟᱣ ᱜᱮᱭᱟ ᱡᱟᱦᱟᱸᱭ ᱫᱚ ᱚᱱᱠᱟᱱᱟᱜᱟᱢ ᱥᱮ ᱡᱷᱟᱢᱯᱟᱲ ᱠᱚ ᱞᱟᱹᱭ ᱟ ᱢᱤᱫᱴᱤᱡ ᱢᱮᱥᱤᱱ ᱢᱮᱱᱟᱜ ᱟᱠᱟᱟᱜᱼᱟ ᱚᱱᱟ ᱛᱮᱦᱚᱸᱠᱚ ᱫᱟᱞᱟ ᱡᱟᱦᱟᱸ ᱫᱚ ᱩᱱᱠᱩ ᱫᱚ ᱜᱩᱸᱰᱟᱹ ᱵᱩᱥᱩ ᱞᱟᱹᱠᱛᱤ ᱛᱟᱠᱚᱣᱟ ᱛᱚ ᱚᱱᱟ ᱜᱩᱰᱟᱹ ᱵᱩᱥᱩᱵ ᱵᱚᱞᱛᱮ ᱦᱟᱱᱟ ᱡᱟᱦᱟᱸ ᱫᱚ ᱦᱩᱲᱩ ᱠᱷᱮᱛ ᱨᱮᱜᱮ ᱡᱟᱦᱟᱸ ᱫᱟᱞᱚᱜᱼᱟ ᱚᱱᱟ ᱫᱚ ᱯᱤᱥ ᱯᱤᱥ ᱥᱟᱭ ᱦᱩᱲᱩ ᱦᱮᱸᱥᱮ ᱟᱨᱚ ᱢᱤᱫᱴᱮᱱ ᱡᱟᱦᱟᱸ ᱫᱚ ᱟᱨᱚ ᱢᱤᱫᱴᱮᱱ ᱢᱮᱥᱤᱱ ᱢᱮᱱᱟᱜ ᱚᱱᱟ ᱫᱚ ᱜᱩᱸᱰᱟᱹᱣ ᱩᱛᱟᱹᱨ ᱜᱚᱫ ᱠᱟᱜᱼᱟ ᱵᱩᱥᱩ ᱠᱤᱪᱷᱩ ᱠᱤᱪᱷᱩ ᱦᱚᱲᱟᱜ ᱜᱩᱸᱟᱹ ᱵᱩᱥᱩ ᱦᱚᱸ ᱫᱚᱨᱠᱟᱨ ᱛᱟᱠᱚᱣᱟ ᱟᱫᱚ ᱚᱱᱟ ᱵᱟᱠᱷᱨᱟᱛᱮ ᱮ ᱫᱚᱢᱮ ᱢᱤᱫ ᱫᱷᱟᱣ ᱨᱮᱠᱚ ᱤᱭᱟᱹᱭᱟ ᱢᱟᱱᱮ ᱜᱟᱫᱮᱞ ᱜᱟᱫᱮᱞ ᱠᱚ ᱵᱟᱠᱚ ᱟᱴᱤ ᱞᱮᱠᱟ ᱫᱚ ᱵᱟᱠᱚ ᱛᱚᱞᱣᱟ ᱢᱤᱫ ᱫᱷᱟᱣ ᱨᱮᱠᱚ ᱤᱭᱟᱹ ᱠᱟᱜᱼᱟ ᱦᱮᱸ ᱛᱚᱞ ᱠᱟᱜ ᱠᱚ ᱟᱢᱫᱟ ᱜᱟᱱ ᱛ ᱜᱚᱝᱠᱮ ᱦᱚᱸᱜᱚᱭ ᱦᱩᱲᱩ ᱛᱚᱞ ᱫᱚ ᱟᱵᱮᱱ ᱫᱚᱵᱮᱱ ᱪᱟᱞᱟᱜ ᱟ ᱥᱮ ᱵᱟᱝ ᱵᱟᱰᱟᱭᱟ ᱵᱮᱱ ᱥᱮ ᱵᱟᱝ ᱥᱮ ᱚᱱᱠᱟ ᱦᱩᱲᱩ ᱠᱚᱫᱚᱵᱮᱱ ᱜᱮᱢᱮᱨ ᱠᱟᱜ ᱟ ᱥᱮ ᱵᱟᱝ ᱫᱤᱯᱤᱞ ᱟᱛᱮᱜ ᱥᱮ ᱱᱚᱜᱼᱚᱭ ᱵᱷᱟᱹᱨᱭᱟᱹᱣ ᱟᱛᱮᱫ ᱞᱮᱠᱟᱱᱟᱜ ᱚᱱᱠᱟ ᱵᱮᱱ ᱢᱟᱲᱟᱝ ᱟᱛᱮ ᱵᱮᱱ ᱦᱩᱲᱩ ᱠᱚᱫᱚ ᱵᱤᱱ ᱜᱮᱢᱮᱨ ᱟᱠᱟᱫᱼᱟ ᱥᱮ ᱵᱟᱝ ᱟᱵᱮᱱ ᱫᱚ
ᱦᱳᱭ ᱜᱚᱝᱠᱮ ᱱᱚᱣᱟ ᱜᱮᱢᱮᱨ ᱠᱚᱫᱚ ᱦᱩᱭ ᱵᱟᱲᱟ ᱟᱠᱟᱱ ᱜᱮᱭᱟ ᱟᱪᱪᱷᱟ ᱟᱨ ᱡᱟᱦᱟᱸ ᱠᱟᱛᱷᱟ ᱵᱤᱱ ᱞᱟᱹᱭᱮᱜᱼᱟ ᱡᱮ ᱯᱟᱲ ᱥᱮ ᱪᱮᱫ ᱦᱟᱱᱛᱟᱲ ᱵᱤᱱ ᱞᱟᱹᱭ ᱠᱮᱫᱟ ᱚᱱᱟ ᱚᱱᱟᱫᱚ ᱚᱱᱠᱟ ᱫᱚ ᱵᱟᱝ ᱚᱱᱟ ᱫᱚ ᱦᱚᱯᱟᱨ ᱠᱚ ᱞᱟᱹᱭᱟ ᱟᱨᱠᱤ ᱟᱞᱮ ᱥᱮᱫ ᱫᱚ ᱦᱚᱭ ᱥᱮ ᱚᱱᱟ ᱦᱚᱯᱟᱨ ᱟᱫᱚ ᱚᱱᱟ ᱫᱚ ᱦᱳᱭᱳᱜ ᱠᱟᱱᱟ ᱚᱱᱟ ᱫᱚ ᱢᱟᱱᱮ ᱠᱟᱹᱢᱤ ᱫᱚ ᱦᱳᱭᱳᱜ ᱠᱟᱱᱟ ᱚᱱᱟ ᱫᱚ ᱢᱮᱱ ᱠᱟᱹᱢᱤ ᱫᱚ ᱦᱳᱭᱳᱜ ᱠᱟᱱᱟ ᱱᱚᱣᱟ ᱜᱩᱦᱩᱢ ᱜᱩᱦᱩᱢ ᱫᱟᱞ ᱞᱟᱹᱜᱤᱫ ᱠᱚ ᱵᱮᱱᱟᱣ ᱞᱟᱜᱼᱟ ᱚᱱᱟ ᱢᱮᱥᱤᱱ ᱫᱚ ᱦᱳᱭᱥᱮ ᱟᱫᱚ ᱚᱱᱟ ᱛᱮᱜᱮᱫᱚ ᱱᱮᱛᱟᱨ ᱫᱚ ᱚᱱᱟ ᱛᱮᱜᱮ ᱦᱩᱲᱩ ᱠᱚᱦᱚᱸ ᱠᱚ ᱫᱟᱞ ᱮᱫᱟ ᱚᱱᱟ ᱡᱟᱞᱤ ᱠᱚ ᱠᱤᱪᱷᱩ ᱯᱟᱞᱴᱟᱣ ᱵᱟᱲᱟ ᱠᱟᱛᱮᱫ᱾ ᱦᱳᱭ ᱟᱫᱚ ᱡᱟᱦᱟᱸ ᱚᱱᱟ ᱡᱟᱦᱟᱸᱼᱼ ᱞᱟᱹᱭ ᱮᱫᱟ ᱚᱱᱟ ᱫᱚ ᱚᱱᱠᱟᱜᱮ ᱡᱟᱦᱟᱸ ᱦᱩᱲᱩ ᱡᱟᱦᱟᱸ ᱛᱤ ᱛᱮᱞᱮ ᱤᱨ ᱟᱠᱟᱫᱟ ᱦᱳᱭᱥᱮᱼᱼ ᱟᱫᱚ ᱦᱳᱭᱛᱚ ᱡᱩᱫᱤ ᱫᱟᱜ ᱠᱚ ᱡᱩᱫᱤ ᱧᱟᱢ ᱠᱮᱫ ᱜᱮ ᱦᱳᱭᱼᱼ ᱛᱟᱦᱞᱮ ᱚᱱᱟ ᱫᱚ ᱢᱟᱱᱮ ᱡᱟᱦᱟᱸ ᱢᱟᱱᱮ ᱚᱲᱟᱜ ᱟᱜᱩ ᱠᱟᱛᱮᱜ ᱢᱮᱥᱤᱱ ᱛᱮ ᱫᱟᱞ ᱫᱚ ᱠᱷᱩᱵ ᱜᱮᱼᱼ ᱮ ᱤᱭᱟᱹᱜ ᱜᱮᱭᱟ ᱟᱨᱠᱤ ᱡᱷᱟᱢᱮᱞᱟᱜ ᱜᱮᱭᱟ ᱟᱨ ᱚᱱᱟ ᱠᱚᱫᱚ ᱦᱩᱭᱩᱜ ᱠᱟᱱᱟᱼᱼ ᱫᱚᱢᱮ ᱵᱚᱡᱚᱜᱼᱟ ᱥᱮ ᱫᱚᱢᱮ ᱛᱚᱯᱟᱜᱚᱜᱼᱟ ᱚᱱᱟ ᱠᱷᱚᱲ ᱠᱚ ᱦᱳᱭᱥᱮ ᱛᱟᱦᱚᱞᱮ ᱚᱱᱟ ᱚᱱᱟ ᱠᱷᱟᱛᱤᱨ ᱜᱮ ᱚᱱᱟ ᱫᱚ ᱠᱷᱮᱛ ᱨᱮᱜᱮᱞᱮ ᱤᱨ ᱠᱟᱛᱮᱜᱼᱼ ᱟᱫᱚ ᱠᱷᱮᱛ ᱨᱮᱜᱮᱞᱮ ᱫᱚᱦᱚᱭ ᱜᱮᱭᱟ ᱟᱨᱠᱤ ᱢᱟᱱᱮ ᱠᱷᱮᱛ ᱨᱮᱜᱮᱞᱮ ᱛᱟᱥᱮ ᱜᱮᱭᱟ᱾ ᱟᱫᱚ ᱚᱱᱟ ᱛᱟᱥᱮ ᱨᱚᱦᱚᱲ ᱠᱟᱛᱮᱜ ᱟᱫᱚ ᱚᱱᱟᱼᱼ ᱦᱚᱯᱟᱨ ᱛᱮᱞᱮ ᱫᱟᱞ ᱜᱮᱭᱟ ᱟᱨᱠᱤ ᱦᱳᱭ ᱥᱮ ᱟᱫᱚ ᱦᱚᱯᱟᱨ ᱛᱮᱫᱚ ᱡᱟᱦᱟᱸ ᱞᱮᱠᱟᱵᱤᱱ ᱞᱟᱹᱭᱼᱼ ᱚᱱᱟ ᱮ ᱦᱩᱲᱩ ᱠᱚᱫᱚ ᱮᱠᱟᱞᱛᱮ ᱟᱞᱟᱫᱟ ᱩᱛᱟᱹᱨᱚᱜᱼᱟ ᱦᱳᱭ ᱦᱩᱲᱩ ᱠᱚ ᱟᱞᱟᱫᱟ ᱩᱛᱟᱹᱨᱚᱜᱼᱟ ᱟᱨ ᱡᱟᱦᱟᱸ ᱜᱩᱰᱟᱹ ᱵᱩᱥᱩᱵ ᱵᱤᱱ ᱞᱮᱭ ᱮᱫᱟ ᱚᱱᱟ ᱦᱚ ᱟᱞᱟᱫᱟ ᱩᱛᱟᱹᱨᱚᱜᱼᱟ ᱚᱱᱟ ᱜᱩᱰᱟᱹ ᱵᱩᱥᱩᱵ ᱠᱚᱫᱚ ᱵᱮᱵᱚᱦᱟᱨᱼᱼ ᱞᱟᱜᱟᱣ ᱟᱠᱟᱫ-ᱮ ᱦᱳᱭ ᱥᱮ ᱦᱮ ᱜᱩᱰᱟᱹ ᱵᱩᱥᱩᱵ ᱠᱚᱫᱚ ᱵᱮᱵᱚᱦᱟᱨ ᱠᱚᱞᱮ ᱞᱟᱜᱟᱣ ᱵᱟᱲᱟ ᱠᱟᱫᱟ ᱜᱟᱹᱭ ᱠᱚᱞᱮ ᱡᱚᱢ ᱦᱚᱪᱚ ᱠᱚᱜᱮᱭᱟ ᱥᱮ ᱰᱟᱝᱨᱟ ᱠᱚᱞᱮ ᱡᱚᱢ ᱦᱚᱪᱚ ᱠᱚᱜᱮᱭᱟ᱾ ᱦᱳᱭ ᱟᱫᱚ ᱟᱨ ᱡᱟᱦᱟᱸ ᱵᱤᱱ ᱞᱟᱹᱭ ᱠᱮᱫᱟ ᱚᱱᱟ ᱜᱮᱢᱮᱨ ᱠᱟᱛᱷᱟ ᱚᱱᱟ ᱟᱲᱟᱨ ᱛᱮᱫᱚᱞᱤᱧ ᱜᱮᱢᱮᱨ ᱵᱟᱲᱟ ᱟᱠᱟᱫ ᱜᱮᱭᱟ ᱦᱳᱭ ᱥᱮ ᱡᱟᱦᱟᱸ ᱚᱱᱟ ᱫᱚ ᱛᱤᱼᱼ ᱛᱮ ᱡᱟᱦᱟᱸ ᱤᱨ ᱦᱩᱭᱩᱜ ᱜᱮᱭᱟ ᱟᱨ ᱡᱟᱦᱟᱸᱼᱼ ᱟᱴᱤ ᱦᱩᱭᱩᱜ ᱜᱮᱭᱟ ᱦᱳᱭ ᱥᱮ ᱟᱴᱤ ᱛᱟᱲᱤᱼᱼ ᱦᱳᱭ ᱥᱮ ᱟᱴᱤ ᱛᱟᱲᱤ ᱠᱟᱛᱮᱫ ᱞᱮ ᱡᱟᱸᱜᱤ ᱜᱮᱭᱟ ᱟᱫᱚ ᱡᱟᱸᱜᱤ ᱠᱷᱚᱱᱜᱮᱼᱼ ᱟᱫᱚᱞᱮ ᱜᱮᱢᱮᱨ ᱜᱮᱭᱟ ᱟᱨᱠᱤ ᱱᱚᱣᱟ ᱡᱟᱦᱟᱸᱭ ᱢᱟ ᱛᱟᱠᱚ ᱦᱳᱭ ᱥᱮ ᱱᱩᱱᱠᱩ ᱫᱚ ᱢᱟ ᱛᱟᱠᱚ ᱡᱷᱤ ᱫᱤᱫᱤ ᱛᱟᱠᱚ ᱱᱩᱠᱩ ᱫᱚ ᱢᱟᱱᱮ ᱫᱤᱯᱤᱞ ᱠᱟᱛᱮᱜ ᱠᱚ ᱟᱹᱜᱩᱭ ᱜᱮᱭᱟ ᱟᱨ ᱡᱟᱦᱟᱸᱭ ᱟᱞᱮ ᱠᱚᱫᱚᱼᱼ ᱢᱟᱱᱮ ᱡᱟᱦᱟᱸ ᱟᱲᱟᱨ ᱛᱟᱦᱮᱱ ᱜᱮᱭᱟ ᱚᱱᱟ ᱟᱲᱟᱨ ᱛᱮ ᱟᱫᱚᱞᱮ ᱢᱟᱱᱮᱞᱮ ᱤᱭᱟᱹ ᱟᱹᱜᱩᱭᱟ ᱟᱨᱠᱤ
ᱟᱪᱪᱷᱟ ᱜᱚᱢᱠᱮ ᱦᱚᱸᱜ ᱚᱰᱮ ᱟᱨᱚ ᱠᱩᱠᱞᱤ ᱛᱟᱦᱮᱸ ᱠᱟᱱ ᱛᱟᱹᱞᱤᱧᱟ ᱦᱚᱜᱼ ᱚᱭ ᱡᱮ ᱟᱵᱚ ᱦᱩᱲᱩ ᱤᱨᱚᱜᱼᱼ ᱢᱟᱲᱟᱝ ᱨᱮ ᱦᱮᱸᱥᱮ ᱡᱚᱠᱷᱚᱱ ᱦᱩᱲᱩᱼᱼ ᱤᱨᱟ ᱚᱱᱟ ᱢᱟᱲᱟᱝ ᱨᱮ ᱢᱤᱫᱴᱮᱱ ᱵᱩᱥᱩᱵᱼᱼ ᱟᱹᱴᱤ ᱞᱮᱠᱟ ᱵᱚᱱ ᱤᱫᱤᱭ ᱛᱟᱦᱮᱱᱟ ᱚᱲᱟᱜ ᱠᱚᱛᱮ ᱟᱨ ᱚᱱᱟ ᱨᱮᱭᱟᱜ ᱡᱟᱦᱟᱸ ᱫᱚ ᱜᱩᱲ ᱫᱟᱠᱟ ᱵᱚᱱ ᱤᱥᱤᱱ ᱛᱟᱦᱮᱸᱱᱟ ᱦᱮᱸ ᱥᱮ ᱡᱟᱦᱟᱸ ᱫᱚᱼᱼ ᱞᱟᱹᱭᱟ ᱟᱠᱚ ᱚᱱᱟ ᱫᱚ ᱵᱟᱝ ᱠᱤᱱᱛᱩᱢ ᱵᱚᱸᱜᱟᱭᱟ ᱡᱟᱦᱟᱸ ᱫᱚᱼᱼ ᱦᱩᱲᱩ ᱨᱟᱠᱟᱵ ᱢᱟᱲᱟᱝ ᱨᱮ ᱟᱨ ᱦᱩᱲᱩᱼᱼ ᱨᱟᱠᱟᱵ ᱪᱟᱵᱟ ᱠᱟᱛᱮᱜ ᱢᱩᱪᱟᱹᱫ ᱨᱮᱦᱚᱸ ᱵᱚᱱ ᱚᱱᱟ ᱫᱚᱵᱚ ᱵᱚᱸᱜᱟᱭ ᱜᱮᱭᱟ ᱛᱚᱵᱮ ᱜᱚᱢᱠᱮ ᱦᱚᱜᱼᱚᱱᱟ ᱫᱚ ᱟᱯᱮ ᱫᱚᱼᱼ ᱦᱩᱲᱩ ᱤᱨᱚᱜ ᱢᱟᱲᱟᱝ ᱨᱮᱫᱚ ᱯᱮ ᱵᱚᱸᱜᱟᱭ ᱜᱮᱭᱟ ᱥᱮ ᱵᱟᱝ-ᱟ? ᱟᱨ ᱜᱩᱲ ᱫᱟᱠᱟ ᱫᱚᱯᱮ ᱡᱚᱢ ᱜᱮᱭᱟ ᱥᱮ ᱵᱟᱝ?
ᱟᱫᱚ ᱜᱚᱢᱠᱮ ᱜᱩᱬ ᱫᱟᱠᱟ ᱫᱚ ᱟᱫᱚ ᱟᱞᱤᱧ ᱫᱚ ᱦᱳᱭ ᱛᱚ ᱵᱟᱞᱤᱧ ᱟᱸᱡᱚᱢ ᱠᱟᱜ ᱜᱮᱭᱟ ᱥᱮ ᱟᱞᱤᱧ ᱫᱚ ᱦᱩᱰᱤᱧ ᱠᱷᱚᱱᱜᱮ ᱢᱟᱱᱮᱼᱼ ᱚᱱᱠᱟ ᱫᱚ ᱟᱛᱩ ᱠᱚᱨᱮ ᱫᱚ ᱵᱟᱞᱤᱧ ᱛᱟᱦᱮᱱ ᱜᱮᱭᱟ ᱵᱟᱭᱨᱮ ᱠᱚᱨᱮ ᱜᱮᱞᱤᱧ ᱛᱟᱦᱮᱱ ᱜᱮᱭᱟ ᱱᱚᱣᱟ ᱯᱟᱲᱦᱟᱣ ᱤᱫᱤ ᱠᱟᱛᱮᱫ ᱜᱮ ᱢᱟᱱᱮᱼᱼ ᱤᱭᱟᱹ ᱠᱷᱟᱹᱛᱤᱨ ᱜᱮ ᱦᱳᱭᱥᱮ ᱛᱚ ᱱᱚᱣᱟ ᱜᱩᱲ ᱫᱟᱠᱟ ᱫᱚ ᱵᱟᱞᱤᱧ ᱟᱸᱡᱚᱢ ᱟᱠᱟᱫᱟ ᱥᱮ ᱵᱟᱞᱤᱧ ᱧᱮᱞ ᱟᱠᱟᱫᱟ᱾ ᱚᱱᱠᱟᱱ ᱥᱚᱢᱚᱭ ᱫᱚ ᱢᱟᱱᱮ ᱚᱲᱟᱜ ᱠᱚᱨᱮ ᱦᱚᱸ ᱛᱟᱦᱮᱸ ᱠᱚᱫᱚ ᱵᱟᱝ ᱦᱩᱭᱩᱜ ᱜᱮᱭᱟ ᱦᱳᱭ ᱟᱨ ᱡᱟᱦᱟᱸ ᱵᱤᱱ ᱞᱟᱹᱭ ᱠᱮᱫᱟ ᱦᱩᱲᱩ ᱤᱨᱼᱼ ᱮ ᱞᱟᱦᱟ ᱚᱱᱟ ᱫᱚ ᱡᱟᱦᱟᱸ ᱚᱱᱟ ᱡᱟᱦᱟᱸ ᱜᱮᱞᱮ ᱠᱚ ᱟᱨᱠᱤ ᱦᱳᱭᱥᱮ ᱚᱱᱟ ᱜᱮᱞᱮ ᱠᱚ ᱨᱮᱱᱟᱜ ᱡᱟᱦᱟᱸ ᱯᱩᱨᱟᱹ ᱥᱤᱥ ᱟᱨᱠᱤ
ᱦᱳᱭ ᱦᱳᱭ
ᱦᱳᱭ ᱚᱱᱟ ᱚᱱᱟ ᱜᱮᱞᱮ ᱠᱚ ᱟᱫᱚᱞᱮ ᱜᱚᱦᱚᱲ ᱩᱰᱩᱝᱼᱟ ᱟᱨᱠᱤ ᱦᱳᱭ ᱥᱮ ᱯᱩᱨᱟᱹ ᱥᱤᱥ ᱟᱛᱮᱫ ᱡᱟᱦᱟᱸ ᱩᱰᱩᱠᱚᱜ ᱜᱮᱭᱟ ᱚᱱᱟ ᱠᱚᱫᱚ ᱩᱰᱩᱠ ᱟᱹᱜᱩᱭ ᱛᱮ ᱦᱳᱭ ᱥᱮ ᱡᱮᱢᱚᱱᱼᱼ ᱡᱚᱠᱷᱚᱱ ᱢᱟᱱᱮ ᱦᱩᱲᱩ ᱧᱮᱞ ᱠᱚ ᱡᱚᱠᱷᱚᱱ ᱞᱮ ᱪᱟᱞᱟᱜ ᱜᱮᱭᱟ ᱚᱱᱟ ᱥᱚᱢᱚᱭ ᱡᱟᱦᱟᱸ ᱠᱚ ᱵᱷᱟᱜᱮ ᱧᱚᱜ ᱧᱮᱞᱚᱜ ᱠᱟᱱᱟ ᱦᱳᱭ ᱥᱮ ᱛᱚ ᱚᱱᱟ ᱚᱱᱟ ᱠᱚ ᱠᱤᱪᱷᱩ ᱠᱤᱪᱷᱩ ᱫᱚ ᱩᱨᱩᱝ ᱠᱟᱛᱮ ᱞᱮ ᱤᱫᱤᱭᱟ ᱚᱲᱟᱜ ᱦᱮᱸ ᱥᱮ᱾ ᱚᱱᱟ ᱠᱚ ᱩᱨᱩᱝ ᱠᱟᱛᱮ ᱚᱲᱟᱜ ᱞᱮ ᱤᱫᱤᱭ ᱜᱮᱭᱟ ᱟᱨ ᱚᱱᱟ ᱨᱮᱱᱟᱜ ᱡᱟᱦᱟᱸ ᱪᱟᱞ ᱛᱟᱞᱮᱼᱼ ᱚᱱᱟ ᱪᱟᱞ ᱞᱮᱨᱮ ᱞᱟᱫᱮ ᱜᱮᱭᱟ ᱦᱳᱭᱥᱮ, ᱟᱨ ᱟᱨ ᱠᱤᱪᱷᱩ ᱜᱟᱱ ᱫᱚᱼᱼ ᱡᱟᱦᱟᱸ ᱟᱞᱮᱭᱟᱜ ᱡᱟᱦᱟᱸ ᱦᱳᱲᱳ ᱚᱲᱟᱜ ᱟᱨᱠᱤᱼᱼ ᱦᱳᱭᱥᱮ ᱡᱟᱦᱟᱸ ᱚᱲᱟᱜ ᱨᱮ ᱦᱳᱲᱳ ᱠᱚ ᱫᱚᱦᱚ ᱵᱟᱲᱟ ᱦᱳᱭᱳᱜ ᱜᱮᱭᱟ᱾ ᱦᱳᱭ ᱚᱱᱟ ᱚᱲᱟᱜ ᱨᱮ ᱚᱱᱟ ᱦᱳᱲᱳ ᱚᱲᱟᱜ ᱨᱮ ᱟᱫᱚ ᱚᱱᱟ ᱫᱚᱞᱮ ᱫᱚᱦᱚᱭ ᱜᱮᱭᱟ᱾ ᱟᱨ ᱡᱟᱦᱟᱸ ᱜᱩ ᱜᱩᱲ ᱫᱟ ᱠᱟ ᱜᱮ ᱡᱟᱦᱟᱸ ᱠᱟᱛᱷᱟ ᱵᱤᱱ ᱞᱟᱹᱭ ᱠᱮᱫᱟ ᱜᱚᱝᱠᱮ ᱱᱚᱣᱟ ᱠᱟᱛᱷᱟ ᱫᱚ ᱟᱫᱚ ᱟᱸᱡᱚᱢ ᱦᱚᱸ ᱵᱟᱞᱤᱧ ᱟᱸᱡᱚᱢ ᱟᱠᱟᱫᱼᱟ ᱦᱳᱭ ᱥᱮ ᱾ ᱮ ᱢᱟᱱᱮ ᱦᱳᱭᱳᱜ ᱜᱮ ᱪᱚ ᱴᱷᱤᱠ ᱢᱚᱛᱚ ᱫᱚ ᱟᱹᱞᱤᱧ ᱫᱚ ᱵᱟᱞᱤᱧ ᱞᱟᱹᱭ ᱫᱟᱲᱮᱭᱟ ᱵᱤᱱ ᱠᱟᱱᱟ ᱾ ᱦᱩᱭ ᱫᱚ ᱦᱩᱭᱩᱜ ᱜᱮᱪᱚ ᱟᱞᱤᱧ ᱫᱚ ᱦᱳᱭᱛᱳ ᱵᱟᱹᱞᱤᱧ ᱵᱟᱲᱟᱭᱟ ᱾ ᱦᱳᱭ ᱛᱟᱦᱚᱞᱮ ᱟᱯᱮ ᱥᱮᱫ ᱫᱚ ᱜᱚᱢᱠᱮ ᱱᱚᱣᱟ ᱜᱩᱲ ᱫᱟᱠᱟ ᱠᱚᱫᱚ ᱯᱮ ᱡᱚᱢ ᱜᱮᱭᱟ ᱥᱮ ᱪᱮᱫ?
ᱦᱳᱭ ᱜᱚᱝᱠᱮ ᱦᱮᱸ ᱜᱩᱲ ᱫᱟᱠᱟ ᱫᱚ ᱟᱫᱚ ᱟᱢᱫᱟ ᱡᱟᱭᱜᱟ ᱨᱮᱜᱮ ᱞᱮ ᱡᱚᱢᱟ ᱡᱮᱢᱚᱱ ᱮ ᱜᱩᱲ ᱫᱟᱠᱟ ᱫᱚ ᱱᱚᱜᱼᱚᱭ ᱡᱩᱫᱤ
ᱱᱟᱣᱟ ᱚᱲᱟᱜ ᱠᱚᱞᱮ ᱵᱚᱞᱚᱱᱟ ᱱᱟᱣᱟ ᱚᱲᱟᱜ ᱡᱩᱫᱤ ᱩᱪᱟᱹᱲᱚᱜᱼᱟᱞᱮ ᱱᱟᱣᱟ ᱚᱲᱟᱜ ᱛᱚ ᱛᱚᱠᱷᱚᱱ ᱦᱚᱞᱮ ᱦᱟᱲᱟᱢ ᱦᱟᱯᱲᱟᱢ ᱠᱚ ᱜᱩᱲ ᱫᱟᱠᱟ ᱠᱚᱞᱮ ᱮᱢᱟᱣ-ᱟᱠᱚ ᱛᱟᱸᱦᱮᱱᱟ ᱟᱨ ᱢᱟᱱᱮ ᱵᱚᱸᱜᱟ ᱵᱩᱨᱩ ᱠᱚᱞᱮ ᱜᱩᱲ ᱫᱟᱠᱟ, ᱥᱟᱶᱛᱮ ᱦᱟᱺᱰᱤ ᱠᱚᱦᱚᱸ ᱞᱮ ᱪᱚᱰᱚᱨ ᱜᱮᱭᱟ ᱦᱮᱸᱥᱮ, ᱜᱩᱲ ᱫᱟᱠᱟ ᱞᱮ ᱤᱥᱤᱱ ᱜᱮᱭᱟ ᱟᱞᱮ ᱥᱮᱫ ᱫᱚ ᱟᱨ ᱛᱟᱨᱯᱚᱨᱮ ᱦᱚᱸᱜᱼᱚᱭ ᱜᱤᱫᱽᱨᱟᱹ ᱡᱩᱫᱤ ᱦᱚᱜ-ᱱᱚᱝᱠᱟ ᱡᱩᱫᱤ ᱡᱟᱦᱟᱸᱭ ᱦᱟᱢᱟᱞ ᱦᱚᱲᱢᱚᱭ ᱛᱟᱸᱦᱮᱱᱟ ᱩᱱᱤ ᱦᱚᱸ ᱢᱤᱫ ᱫᱤᱱ ᱫᱚ ᱜᱩᱲ ᱫᱟᱠᱟ ᱞᱮ ᱡᱚᱢ ᱦᱚᱪᱚᱭᱮ ᱜᱮᱭᱟ ᱜᱩᱲ ᱯᱤᱴᱷᱟᱹ ᱜᱩᱲ ᱫᱟᱠᱟ ᱠᱚ ᱾ ᱚᱱᱟ ᱥᱟᱶᱛᱮ ᱱᱚᱜ-ᱚᱚᱭ ᱡᱟᱦᱟᱸ ᱫᱚ ᱦᱩᱲᱩ ᱨᱟᱠᱟᱵ ᱢᱟᱲᱟᱝ ᱨᱮ ᱚᱱᱟ ᱡᱟᱦᱟᱸ ᱫᱚ ᱠᱷᱮᱛ ᱨᱮᱭᱟᱜ ᱯᱩᱭᱞᱩ ᱡᱟᱦᱟᱸ ᱨᱮᱞᱮ ᱤᱨᱟ ᱚᱸᱰᱮ ᱱᱟᱜ ᱠᱷᱚᱱ ᱢᱤᱫᱴᱟ. ᱱ ᱟᱸᱴᱤ ᱟᱹᱜᱩ ᱠᱟᱛᱮᱫ ᱚᱱᱟ ᱞᱮ ᱜᱩᱲ ᱫᱟᱠᱟᱭᱟ ᱾ ᱚᱱᱟ ᱥᱟᱶᱛᱮ ᱡᱚᱠᱷᱚᱱ ᱢᱩᱪᱟᱹᱫ ᱨᱮ ᱟᱞᱮ ᱞᱮ ᱤᱨ ᱢᱩᱪᱟᱹᱫᱟ ᱚᱱᱟ ᱢᱩᱪᱟᱹᱫ ᱨᱮᱭᱟᱜ ᱢᱤᱫᱴᱟ. ᱱ ᱟᱸᱴᱤ ᱞᱮ ᱚᱱᱟ ᱦᱚᱞᱮ ᱜᱩᱲ ᱫᱟᱠᱟᱭᱟ ᱦᱮᱸᱥᱮ ᱾ ᱚᱱᱟ ᱡᱟᱦᱟᱸ ᱦᱩᱲᱩ ᱜᱮ ᱾ ᱟᱫᱚ ᱜᱚᱢᱠᱮ ᱟᱯᱮ ᱥᱮᱫ ᱫᱚ ᱵᱟᱹᱱᱩᱜ ᱨᱮᱦᱚᱸ ᱴᱷᱤᱠ ᱜᱮᱭᱟ ᱟᱫᱚ ᱚᱱᱟ ᱫᱚ ᱠᱟᱹᱴᱤᱡ ᱞᱤᱧ ᱞᱟᱹᱭ ᱟᱸᱡᱚᱢᱟᱜ ᱵᱤᱱᱟ᱾ ᱡᱮ ᱟᱞᱮ ᱥᱮᱫ ᱵᱟᱝᱢᱟ ᱦᱚᱸᱜᱼ ᱱᱚᱝᱠᱟᱱ ᱠᱟᱹᱢᱤ ᱠᱚ ᱢᱮᱱᱟᱜ ᱟᱠᱟᱫᱟ ᱢᱮᱱ ᱛᱮ ᱟᱫᱚ ᱜᱚᱢᱠᱮ ᱠᱟᱛᱷᱟ ᱠᱚ ᱠᱟᱹᱴᱤᱡ ᱞᱟᱝ ᱞᱟᱦᱟ ᱞᱮᱜᱮ ᱛᱚᱵᱮ ᱜᱚᱢᱠᱮ ᱦᱚᱸᱜᱼᱚᱭ ᱟᱯᱮ ᱥᱮᱫ ᱫᱚ ᱱᱚᱜᱼᱚᱭ ᱯᱟᱞᱩᱭ ᱠᱚᱫᱚ ᱟᱵᱤᱱ ᱫᱚ ᱵᱟᱲᱟᱭᱟ ᱵᱤᱱ ᱥᱮ ᱵᱟᱝ? ᱦᱚᱸᱜ-ᱱᱚᱝᱠᱟ ᱡᱟᱦᱟᱸ ᱫᱚ ᱰᱟᱝᱨᱟ ᱜᱟᱹᱰᱤ ᱨᱮᱱ ᱦᱚᱸᱜ-ᱚᱝᱠᱟ ᱦᱩᱲᱩ ᱠᱩ ᱛᱚᱞ ᱠᱚᱫᱚ ᱵᱤᱱ ᱵᱟᱲᱟᱭ ᱜᱮᱭᱟ ᱥᱮ ᱵᱟᱝ? ᱟᱹᱞᱤᱧ ᱫᱚ ᱵᱟᱰᱟᱭ ᱜᱮᱭᱟ ᱞᱤᱧ ᱰᱟᱝᱨᱟ ᱜᱟᱹᱰᱤ ᱨᱮ ᱪᱮᱫ ᱞᱮᱠᱟ ᱦᱩᱲᱩ ᱛᱚᱞ ᱦᱩᱭᱩᱜᱼᱟ ᱾